ᱡᱚᱦᱟᱨ ᱜᱮ ᱾
ᱡᱚᱦᱟᱨ ᱜᱮ ᱾ ᱟᱹᱞᱤᱧᱟᱜ ᱨᱚᱲ ᱵᱮᱱ ᱟᱸᱡᱚᱢᱮᱜᱼᱟ?
ᱦᱮᱸ, ᱟᱸᱡᱚᱢ ᱟᱹᱞᱤᱧ ᱱᱚᱛᱮ ᱮᱴᱟᱜ ᱵᱟᱭᱨᱮ ᱥᱮᱱᱟᱜ ᱨᱚᱲ ᱠᱚ ᱟᱸᱡᱚᱢ ᱵᱟᱲᱟᱜ ᱠᱟᱱᱟ ᱥᱮ ᱵᱟᱝ ᱜᱮ?
ᱦᱮᱸ, ᱟᱵᱮᱱᱟᱜ ᱠᱟᱹᱴᱤᱡ ᱚᱱᱛᱮ ᱠᱚ ᱜᱚᱞᱯᱚᱭᱮᱡ ᱞᱮᱠᱟ ᱟᱸᱡᱚᱢᱚᱜ ᱠᱟᱱᱟ ᱦᱟᱸᱜ ᱱᱟᱥᱮ ᱱᱟᱥᱮ ᱾
ᱜᱚᱫ ᱜᱚᱞᱯᱷᱚ ᱫᱚ ᱵᱟᱝᱜᱮ ᱮᱱ ᱮ ᱮᱴᱟᱜ ᱮ ᱮᱴᱟᱜ ᱠᱚᱨᱮᱱᱟᱜ ᱡᱮᱢᱚᱱ ᱱᱚᱛᱮ ᱨᱩᱭᱮᱫᱟ ᱠᱚ ᱦᱮᱸ ᱥᱮ ᱚᱱᱟ ᱨᱩ ᱠᱚᱨᱮᱱᱟᱜ
ᱵᱟᱝ ᱜᱮ ᱵᱟᱝ ᱚᱱᱟ ᱫᱚ ᱱᱟᱦᱟᱜ ᱵᱟᱝ ᱟᱸᱡᱚᱢᱚᱜ ᱠᱟᱱᱟ ᱱᱚᱛᱮ ᱟᱹᱞᱤᱧ ᱥᱮᱱᱟᱜ ᱡᱟᱦᱟᱱᱟᱜ ᱵᱤᱱ ᱟᱸᱡᱚᱢᱮᱫᱼᱟ
ᱵᱟᱝ ᱜᱮ
ᱚ ᱛᱟᱦᱚᱞᱮ ᱴᱷᱤᱠᱟᱹᱱ ᱜᱮᱭᱟ ᱱᱟᱦᱟᱜ
ᱦᱩᱸ ᱦᱮᱸ ᱠᱤᱫᱩᱵ ᱵᱟᱲᱟ ᱦᱩᱭᱮᱱᱟ ᱦᱚᱜᱼᱚᱭ ᱟᱭᱢᱟ ᱜᱟᱱ ᱚᱠᱛᱚ ᱫᱚ ᱵᱟᱝ ᱮᱭ ᱠᱟᱹᱴᱤᱡ ᱪᱩᱞᱩᱝ ᱢᱟᱲᱟᱝ ᱚᱠᱛᱚ ᱜᱮ ᱞᱟᱦᱟ
ᱚᱻ ᱪᱮᱫ ᱠᱚᱯᱮ ᱩᱛᱩ ᱞᱮᱫᱼᱟ?
ᱩᱛᱩ ᱦᱩᱭ ᱞᱮᱱᱟᱻ ᱟᱹᱞᱩ ᱟᱨ ᱠᱚᱸᱰᱷᱟ ᱟᱨ ᱥᱟᱶ ᱥᱟᱶᱛᱮ ᱚᱱᱟ ᱥᱟᱶᱛᱮ ᱡᱟᱦᱟᱸ ᱨᱟᱥᱮ ᱨᱮ ᱛᱟᱦᱮᱸ ᱠᱟᱱᱟ ᱠᱩᱸᱫᱽᱨᱤ
ᱚᱱᱟ ᱫᱚ ᱚᱱᱟ ᱥᱟᱶ ᱜᱮ ᱥᱮ ᱟᱞᱟᱫᱟᱨᱮ ᱵᱷᱟᱹᱡᱤ?
ᱚᱱᱟ ᱥᱟᱶ ᱛᱮᱜᱮ
ᱚ ᱠᱚᱸᱰᱷᱟ ᱟᱹᱞᱩ ᱟᱨ ᱠᱩᱸᱫᱽᱨᱤ ᱞᱮᱴᱚ ᱞᱮᱫᱼᱟ ᱯᱮ ᱥᱮᱯᱮ ᱨᱟᱥᱮ ᱞᱮᱜᱼᱟ? ᱢᱮᱱᱫᱚ ᱚᱱᱟ ᱜᱷᱚᱱᱴᱚ ᱦᱳᱭ ᱦᱳᱭ
ᱛᱟᱦᱚᱞᱮ ᱟᱵᱤᱱᱟᱜ ᱫᱚ ᱠᱤᱫᱩᱵ ᱵᱟᱲᱟ ᱠᱚ ᱦᱩᱭᱱᱟ ᱥᱮ ᱟᱹᱨᱤ?
ᱦᱮᱸ ᱠᱤᱫᱩᱵ ᱦᱩᱭ ᱠᱟᱱᱟ ᱱᱟᱜ ᱠᱤᱪᱷᱩ ᱠᱷᱚᱱ ᱢᱟᱲᱟᱝ ᱜᱮ
ᱟᱪᱪᱷᱟ ᱱᱚᱜᱼᱚᱭ ᱡᱮᱢᱚᱱ ᱱᱤᱛᱚᱜ ᱫᱚ ᱠᱤᱫᱩᱵ ᱵᱚᱱ ᱞᱟᱹᱭᱫᱟ ᱛᱟᱦᱚᱞᱮ ᱡᱚᱠᱷᱚᱱ ᱥᱤᱧ ᱢᱟᱨᱥᱟᱞ ᱜᱮᱞ ᱵᱟᱡᱟᱜ ᱚᱠᱛᱚ ᱫᱚ ᱩᱱᱫᱚ ᱪᱮᱫ ᱵᱚᱱ ᱞᱟᱹᱭᱟ?
ᱱᱤᱛᱚᱝ ᱫᱚ ᱠᱤᱫᱩᱜ ᱟᱨ ᱚᱱᱟ ᱫᱚ ᱪᱮᱫ ᱪᱚᱱᱟᱦᱟᱸᱜ ᱵᱟᱝᱞᱤᱧ ᱩᱭᱦᱟᱹᱨᱮᱜᱼᱟ ᱟᱹᱵᱤᱱᱟᱜ ᱦᱳᱭ ᱦᱳᱭ ᱵᱟᱥᱭᱟᱢ
ᱳ ᱟᱪᱪᱷᱟ ᱟᱪᱪᱷᱟ ᱮᱠᱫᱚᱢ ᱜᱮ ᱛᱟᱦᱞᱮ ᱛᱩᱯᱩ ᱵᱮᱲᱟ ᱠᱚᱫᱚ ᱦᱩᱭᱩᱜ ᱦᱩᱭ ᱮᱢᱟᱱᱟ ᱥᱮ ᱵᱟᱝ ᱜᱮ
ᱛᱩᱯᱩ
ᱦᱮᱸ
ᱱᱤᱛᱚᱜ ᱧᱤᱫᱟ. ᱵᱮᱲᱟ?
ᱵᱟᱝ ᱜᱮ ᱫᱤᱱᱟᱹᱢᱟᱱ ᱜᱮᱭᱟ ᱥᱮ
ᱚ ᱦᱮᱸ ᱦᱮᱸ ᱛᱩᱯᱩ ᱫᱚ ᱫᱤᱱᱮ ᱵᱟᱨ ᱫᱷᱟᱢ ᱛᱩᱯᱩ ᱦᱩᱭᱩᱜ ᱜᱮᱭᱟ
ᱚ ᱢᱟ ᱮᱢ ᱮᱢᱟᱱ ᱛᱮᱱᱟᱜ ᱠᱚ ᱨᱮᱭᱟᱲ ᱵᱟᱲᱟᱭ ᱫᱟᱭ ᱛᱚ ᱟᱫᱚ ᱚᱱᱟ ᱜᱮᱞᱤᱧ ᱪᱤᱱᱛᱟᱹᱭ ᱮᱫᱟ ᱡᱮ
ᱚ ᱦᱚᱸ ᱚᱱᱠᱟᱱ ᱠᱟᱛᱷᱟ ᱵᱤᱱ ᱞᱟᱹᱭ ᱦᱚᱪᱚᱭᱮᱫᱼᱟ ᱛᱟᱦᱚᱞᱮ ᱟᱹᱵᱤᱱ ᱫᱚᱵᱮᱱ ᱛᱳᱯᱩ ᱟᱠᱟᱱᱟ ᱥᱮ ᱵᱟᱝᱟ?
ᱵᱟᱝ ᱥᱮ ᱟᱹᱞᱤᱧ ᱢᱤᱫ ᱪᱟᱸᱫᱳ ᱟᱨᱣᱮᱞᱤᱧ ᱛᱩᱯᱩᱱᱟ
ᱢᱤᱫ ᱪᱟᱸᱫᱳ
ᱫᱚᱢᱮ ᱨᱮᱭᱟᱲᱮᱫ ᱞᱤᱧᱟᱹ
ᱟᱫᱚ ᱚᱱᱟ ᱢᱤᱫ ᱵᱟᱝ ᱛᱩᱯᱩ ᱠᱟᱛᱮᱫ ᱫᱚ ᱵᱮᱱ ᱢᱚᱴᱟ ᱧᱚᱜ ᱟᱠᱟᱱᱟ ᱥᱮ ᱪᱮᱫ
ᱦᱳᱭ ᱟᱨᱠᱤ ᱟᱫᱚ ᱱᱤᱛᱚᱜ ᱠᱷᱚᱱᱞᱤᱧ ᱯᱟᱹᱨᱠᱟᱹᱣ ᱛᱟᱦᱮᱱ ᱠᱟᱱᱟ᱾ ᱛᱚᱵᱮᱭ ᱱᱟᱥᱮ ᱦᱟᱸᱜ ᱨᱟᱵᱟᱝ ᱫᱤᱱ ᱨᱮ ᱦᱟᱸᱜ ᱡᱟᱦᱟᱸ ᱨᱟᱵᱟᱝ ᱫᱤᱱ ᱨᱮ ᱡᱟᱦᱟᱸ ᱨᱮᱭᱟᱲᱟ ᱩᱱᱫᱚ ᱵᱟᱝ ᱛᱩᱯᱚᱱ ᱦᱩᱭᱩᱜᱼᱟ ᱥᱮ ᱱᱤᱛᱚᱜ ᱠᱷᱚᱱᱞᱤᱧ ᱯᱟᱹᱨᱠᱟᱹᱣ ᱛᱟᱦᱮᱱ ᱠᱟᱱᱟ
ᱟᱫᱚ ᱟᱵᱤᱱ ᱡᱩᱫᱤ ᱢᱤᱫ ᱪᱟᱸᱫᱚ ᱵᱟᱝᱵᱤᱱ ᱛᱟᱦᱮᱱᱟ ᱵᱟᱵᱤᱱ ᱛᱩᱯᱩᱱᱟ ᱟᱨ ᱛᱟᱦᱚᱞᱮ ᱟᱹᱵᱤᱱ ᱨᱮᱱ ᱡᱩᱨᱤᱯᱟᱹᱨᱤ ᱫᱚᱠᱚ ᱛᱟᱦᱮᱱ ᱜᱮᱭᱟ ᱟᱹᱵᱤᱱ ᱥᱟᱶ ᱱᱟᱦᱟᱸᱜ
ᱟᱫᱚ ᱚᱱᱟ ᱜᱮᱥᱮ ᱵᱟᱹᱱᱩᱜ ᱠᱚᱣᱟ ᱡᱩᱨᱤᱯᱟᱨᱤ ᱠᱚᱜᱮ ᱚᱱᱟᱛᱮ ᱠᱷᱟᱛᱤᱨ ᱜᱮ ᱵᱟᱝᱞᱤᱧ ᱛᱩᱯᱚᱱ ᱠᱟᱱᱟ
ᱟᱨ ᱛᱟᱦᱮᱸ ᱞᱮᱱ ᱠᱷᱟᱱ ᱫᱚᱵᱤᱱ ᱛᱩᱯᱩᱱᱟ
ᱦᱮᱸ ᱛᱟᱦᱮᱸ ᱞᱮᱱᱠᱷᱟᱱ ᱫᱚ ᱥᱚᱵ ᱥᱚᱢᱚᱭ ᱞᱮᱧ ᱛᱩᱯᱳ ᱠᱚᱜᱼᱟ ᱥᱚᱵ ᱥᱚᱢᱚᱭ ᱞᱮᱧ ᱟᱹᱨᱩᱵ ᱯᱷᱟᱨᱪᱟ ᱠᱚᱜᱼᱟ
ᱵᱟᱝᱟ ᱵᱟᱝᱟ ᱟᱹᱵᱤᱱ ᱫᱚ ᱱᱟᱜ ᱱᱚᱣᱟ ᱯᱟᱹᱨᱠᱟᱹᱣ ᱠᱚᱜ-ᱟ ᱵᱤᱱ ᱱᱟᱜ ᱵᱟᱝ ᱛᱳᱯᱳ
ᱟᱹᱞᱤᱧ ᱫᱚ ᱚᱱᱟ ᱠᱷᱟᱹᱛᱤᱨ ᱜᱮᱞᱤᱧ ᱯᱟᱹᱨᱠᱟᱹᱣ ᱠᱟᱱᱟ ᱡᱩᱨᱤᱯᱟᱹᱨᱤ ᱠᱚ ᱵᱟᱹᱱᱩᱜ ᱠᱚ ᱠᱷᱟᱹᱛᱤᱨ ᱞᱤᱧ ᱯᱟᱹᱨᱠᱟᱹᱣ ᱠᱟᱱᱟ ᱡᱩᱫᱤ ᱡᱩᱨᱤᱯᱟᱹᱨᱤ ᱠᱚ ᱛᱟᱦᱮᱸ ᱠᱚᱜ ᱛᱟᱹᱟᱞᱞᱤᱧᱟ ᱩᱱᱟᱹᱜ ᱥᱚᱵᱽ ᱥᱢᱚᱭ ᱞᱤᱧ ᱛᱩᱯᱳ ᱠᱚᱚᱜᱼᱟ
ᱟᱫᱚ ᱡᱩᱫᱤ ᱱᱤᱝᱠᱟᱹ ᱜᱮᱵᱮᱱ ᱯᱟᱹᱨᱠᱟᱹᱣ ᱠᱚᱜᱼᱟ ᱛᱟᱦᱚᱞᱮ ᱡᱩᱨᱤᱯᱩᱨᱤ ᱛᱟᱦᱮᱸ ᱠᱟᱛᱮ ᱡᱩᱫᱤ ᱛᱩᱯᱩ ᱵᱮᱱ ᱦᱤᱲᱤᱧᱟ ᱱᱟᱟᱜ ᱟᱵᱮᱱ ᱛᱚ ᱱᱤᱛ ᱠᱷᱚᱱᱟᱜ ᱱᱤᱝᱠᱟᱹ ᱵᱮᱜᱚᱨ ᱛᱩᱯᱩ ᱛᱮ ᱛᱟᱦᱮᱸ ᱵᱮᱱ ᱯᱟᱹᱨᱠᱟᱹᱣ ᱠᱟᱱᱟ ᱱᱟᱦᱜ ᱟᱹᱵᱤᱱ ᱫᱚ ᱱᱟᱦᱟᱜ ᱵᱟᱨᱥᱤᱧ ᱜᱟᱱ ᱦᱚᱸ ᱱᱟᱦᱱᱟᱜ ᱵᱟᱝᱠᱚ ᱴᱤᱠᱟᱹᱜ ᱛᱟᱹᱵᱤᱱᱟ
ᱟᱫᱚ ᱩᱱ ᱫᱚ ᱦᱟᱸᱜ ᱛᱩᱯᱩ ᱠᱟᱞᱤᱧᱟᱭ ᱛᱚ ᱦᱟᱸᱜ ᱡᱩᱨ
ᱛ ᱛᱩᱯᱩ ᱠᱟᱵᱱᱟᱭ ᱟᱨ ᱛᱩᱯᱩ ᱠᱟᱵᱮᱱ ᱠᱷᱟᱡ ᱦᱟ ᱦᱚᱸ ᱢᱟ ᱵᱷᱟᱜᱮ ᱜᱮᱭᱟ ᱟᱹᱵᱤᱱ ᱛᱮᱫᱚ ᱵᱮᱮᱱ ᱩᱭᱦᱟᱹᱨᱟ ᱥᱮ ᱵᱟᱝᱟ ᱱᱟᱦᱟᱜ ᱫᱚ ᱛᱩᱯᱩᱜ
ᱦᱳᱭ ᱚᱱᱟ ᱛᱚ ᱟᱹᱞᱤᱧ ᱫᱚᱞᱤᱧ ᱦᱤᱲᱤᱧ ᱠᱟᱜᱼᱟ ᱦᱟᱸᱜ ᱛᱚ ᱛᱟᱦᱚᱞᱮ ᱩᱱᱤ ᱜᱮᱮ ᱦᱜ ᱦᱚᱦᱚ ᱜᱚᱦᱚᱲᱤᱡ ᱜᱚᱦᱚᱲ ᱜᱚᱫᱛᱮ ᱤᱫᱤ ᱠᱟᱞᱤᱧᱟᱭ ᱟᱨ ᱛᱩᱯᱩᱜ ᱞᱤᱧᱟᱭ ᱥᱮ
ᱟᱹᱵᱤᱱ ᱫᱚᱵᱤᱱ ᱦᱤᱲᱤᱧᱟᱛᱚ ᱟᱹᱵᱤᱱ ᱢᱟ ᱱᱤᱛ ᱠᱷᱚᱱᱟᱜ ᱜᱮᱵᱤᱱ ᱯᱟᱹᱨᱠᱟᱹᱣ ᱜᱮᱭᱟ ᱵᱟᱝ ᱛᱩᱯᱩᱜ ᱟᱫᱚ ᱱᱟᱦᱟᱜ ᱛᱚᱵᱮᱱ ᱦᱤᱲᱤᱧ ᱜᱮᱭᱟ
ᱦᱮ ᱚᱱᱟᱜᱮ ᱦᱟᱸᱜ ᱦᱟᱹᱱᱤ ᱜᱮ ᱦᱟᱸᱜ ᱛᱩᱯᱩ ᱠᱟᱞᱤᱧᱟᱭ
ᱦᱯᱮᱱ ᱦᱟᱜ ᱚᱠᱟ ᱞᱮᱠᱟᱱ ᱡᱲᱤ ᱯᱟᱨᱤ ᱵᱮᱱ ᱧᱟᱢᱮᱫ ᱠᱚᱣᱟ ᱛᱩᱯᱩ ᱵᱮᱱᱟ ᱠᱚ ᱥᱮᱠᱚ ᱞᱟᱜᱟ ᱵᱮᱱᱟ ᱥᱮ ᱟᱡ ᱮ ᱫᱟᱹᱲᱟ ᱱᱟᱦᱟᱜ ᱵᱮᱱ ᱧᱮᱞᱟ
ᱦᱳᱭᱛᱚ ᱟᱹᱞᱤᱧ ᱫᱚ ᱚᱱᱠᱟᱱ ᱠᱚᱞᱤᱧ ᱟᱹᱜᱩ ᱠᱚᱣᱟ ᱡᱟᱦᱟᱸᱭ ᱟᱹᱞᱤᱧᱮ ᱵᱩᱡᱽ ᱫᱟᱲᱮᱭᱟᱞᱤᱧᱟ ᱦᱮᱸ ᱥᱮᱮ
ᱱᱮᱛᱟᱨ ᱫᱚ ᱚᱱᱠᱟᱱ ᱠᱚ ᱫᱚ ᱵᱟᱝᱠᱚ ᱧᱟᱢᱚᱜ ᱠᱟᱱ ᱫᱚ ᱟᱹᱵᱤᱱ ᱞᱮᱠᱟᱱ ᱟᱵᱤᱱᱟᱜ ᱢᱚᱱᱮ ᱞᱮᱠᱟᱱ ᱠᱩᱠᱤ ᱧᱟᱢᱚᱜ ᱟᱠᱚ ᱟᱠᱚᱣᱟᱜ ᱢᱚᱱᱮ ᱞᱮᱠᱟ ᱱᱤᱛᱚᱜ ᱫᱚ ᱪᱟᱞᱟᱜ ᱦᱩᱭᱩᱜᱼᱟ ᱱᱚᱝᱠᱟ ᱦᱩᱭ ᱚᱵᱚᱥᱛᱟ
ᱮᱠᱫᱚᱢ ᱜᱮ ᱱᱚᱣᱟ ᱫᱚᱫᱚᱢ ᱟᱹᱰᱤ ᱵᱮᱥ ᱜᱮᱵᱮᱱ ᱞᱟᱹᱭ ᱠᱮᱫᱟ ᱡᱮ ᱢᱚᱱᱮᱨ ᱢᱚᱛᱚᱱ ᱫᱚ ᱱᱮᱛᱟᱨ ᱫᱚ ᱵᱟᱝᱠᱚ ᱧᱟᱢᱚᱜᱼᱟ
ᱦᱳᱭ
ᱱᱮᱛᱟᱨ ᱫᱚ ᱮᱴᱟᱜ ᱨᱚᱠᱚᱢᱚᱜ ᱠᱟᱱᱟ ᱥᱮ ᱟᱢ ᱟᱢ ᱢᱚᱱᱮ ᱢᱚᱱᱮᱨ ᱡᱚᱛᱱᱚ ᱯᱟᱸᱡᱟᱭ ᱠᱟᱱᱟ ᱦᱟᱱᱤ ᱮᱴᱟᱜ ᱢᱚᱱᱮᱛᱮ ᱮᱴᱟᱜ ᱦᱚᱲᱮ ᱠᱩᱥᱤᱭᱟᱭ ᱠᱟᱱᱟ
ᱟᱨ ᱮᱢᱚᱱ ᱱᱟᱦᱟᱜ ᱡᱩᱨᱤᱼᱯᱟᱨᱤ ᱵᱮᱱ ᱧᱟᱢ ᱠᱚᱣᱟ ᱟᱹᱵᱤᱱᱟᱜ ᱡᱩᱨᱤᱭᱟᱜ ᱜᱮᱸᱫᱟᱜ ᱠᱚᱜᱮ ᱱᱟᱦᱟᱜ ᱠᱟᱪᱟᱣ ᱦᱩᱭᱩᱜ ᱛᱟᱵᱤᱱᱟ ᱟᱹᱵᱤᱱ ᱱᱤᱝᱠᱟᱹ ᱦᱚᱸ ᱧᱮᱞᱚᱜᱚᱜ ᱠᱟᱱ ᱜᱮᱭᱟ ᱟᱫᱚ ᱟᱵᱤᱱᱟᱜ ᱪᱮᱫ ᱚᱵᱚᱥᱛᱟ ᱦᱩᱭᱩᱜ ᱠᱟᱱᱟ
ᱚᱱᱟᱜᱮ ᱟᱫᱚ ᱠᱟᱹᱢᱤ ᱞᱟᱜᱟᱜᱼᱟ ᱩᱱᱫᱚ ᱟᱫᱚ ᱟᱹᱞᱤᱧ ᱫᱚ ᱚᱲᱟᱜ ᱨᱮ ᱵᱟᱟᱹᱞᱤᱧ ᱛᱟᱦᱮᱱᱟ ᱚᱱᱠᱟ ᱡᱩᱫᱤ ᱠᱚ ᱠᱟᱹᱢᱤ ᱦᱚᱪᱚᱣᱟᱤᱧᱟ ᱟᱹᱞᱤᱧ ᱫᱚᱞᱤᱧ ᱫᱟᱹᱲ ᱮᱢᱟᱱ ᱠᱟᱜᱼᱟ ᱦᱟᱸᱜ᱾
ᱮ ᱚᱠᱟᱥ ᱟᱫᱚ ᱟᱹᱵᱤᱱ ᱡᱩᱫᱤ ᱵᱤᱱ ᱫᱟᱹᱲᱟ ᱛᱟᱦᱚᱞᱮ ᱮᱨᱟ ᱛᱟᱵᱮᱱ ᱫᱚ ᱚᱲᱟᱜ ᱨᱮ ᱛᱟᱦᱮᱸ ᱠᱟᱛ ᱫᱚ ᱪᱮᱫ ᱫᱚ ᱪᱤᱠᱟᱹᱭᱟ?
ᱟᱫᱚ ᱚᱱᱠᱟ ᱡᱩᱫᱤ ᱠᱟᱢᱤ ᱦᱚᱪᱚ ᱟᱞᱤᱧ ᱫᱚᱞᱤᱧ ᱫᱟᱹᱲᱟ᱾
ᱟᱫᱚ ᱟᱹᱵᱤᱱ ᱫᱚ ᱵᱟᱵᱤᱱ ᱛᱩᱯᱩᱱᱟ ᱟᱫᱚ ᱵᱟᱭ ᱞᱟᱹᱜᱤᱫ ᱛᱮᱫᱚ ᱵᱟᱭ ᱠᱟᱪᱟᱣ ᱦᱚᱪᱚ ᱵᱤᱱᱟ ᱦᱮᱸ
ᱵᱟᱝ ᱜᱮ ᱟᱹᱞᱤᱧ ᱵᱟᱹᱞᱤᱧ ᱠᱟᱪᱟᱶᱟ
ᱵᱟᱵᱤᱱ ᱠᱟᱪᱟ
ᱵᱟᱝ
ᱛᱟᱦᱚᱞᱮ ᱫᱚ ᱚᱱᱠᱟ ᱞᱮᱠᱟᱜᱮ ᱵᱟᱹᱦᱩ ᱴᱟᱜ ᱵᱮᱱᱟᱣ ᱦᱩᱭᱩᱜ ᱛᱟᱵᱤᱱᱟ
ᱟᱭᱟᱜ ᱵᱟᱹᱞᱤᱧ ᱟᱭᱟᱜ ᱫᱚ ᱵᱟᱝᱞᱤᱧ ᱥᱟᱵᱚᱱ ᱠᱟᱛᱟᱭᱟ᱾
ᱟᱵᱤᱱᱟᱜ ᱫᱚᱵᱤᱱ ᱥᱟᱵᱚᱱᱟ
ᱦᱮᱸ
ᱥᱮ ᱟᱵᱤᱱᱟᱜ ᱦᱚᱸ ᱩᱱᱤ ᱵᱮᱮᱱ ᱥᱟᱵᱟᱱ ᱚᱪᱚᱭᱮᱭᱟ
ᱩᱱᱤ ᱜᱮᱞᱤᱧ ᱥᱟᱵᱚᱱ ᱦᱚᱪᱚᱭᱮᱭᱟ ᱞᱟᱹᱠᱛᱤ ᱮᱢᱟᱱᱚᱜ ᱠᱷᱟᱱ
ᱵᱟᱝᱟ ᱮ
ᱟᱭᱟᱜ ᱫᱚ ᱟᱭᱟᱜ ᱫᱚ ᱵᱟᱝᱞᱤᱧ ᱥᱟᱵᱚᱱ ᱛᱟᱭᱟ ᱟᱹᱞᱤᱧ ᱫᱚ᱾
ᱟᱵᱤᱱᱟᱜ ᱦᱚᱭ ᱥᱟᱵᱚᱱᱟ ᱟᱨ ᱟᱵᱮᱱ ᱦᱚᱸ ᱩᱱᱤᱭᱟᱜ ᱵᱮᱱ ᱥᱟᱵᱚᱱᱟ ᱢᱤᱫ ᱵᱟᱨ ᱫᱤᱱ ᱫᱚ, ᱚᱱᱠᱟ ᱫᱚ ᱦᱩᱭᱩᱜ ᱜᱮᱭᱟ ᱛᱚ᱾
ᱵᱟᱝ ᱜᱮ ᱟᱹᱞᱤᱧ ᱫᱚ ᱵᱟᱝ ᱜᱮ
ᱱᱮᱛᱟᱨ ᱢᱟ ᱚᱱᱠᱟ ᱜᱮᱠᱚ ᱥᱟᱵᱚᱱ ᱦᱚᱪᱚᱭᱮᱫ ᱠᱚᱫᱚ᱾
ᱦᱩᱸ ᱥᱟᱵᱚᱱ ᱦᱚᱪᱚᱜᱮᱼᱟᱠᱚ ᱢᱮᱱᱠᱷᱟᱱ ᱟᱹᱞᱤᱧ ᱡᱩᱫᱤ ᱥᱟᱵᱚᱱ ᱦᱚᱪᱚ ᱞᱤᱧᱟ ᱢᱤᱫ ᱫᱤᱱ ᱦᱚᱸ, ᱫᱚᱥᱟᱨ ᱫᱤᱱ ᱮᱱ ᱦᱤᱞᱚᱜ ᱜᱮᱞᱤᱧ ᱩᱴᱷᱟᱹᱱᱟᱭᱟ ᱟᱫᱚ ᱵᱟᱝᱞᱤᱧ ᱛᱟᱦᱮᱸᱱᱟ᱾
ᱦᱮᱸ ᱚᱱᱟ ᱦᱚᱸ ᱴᱷᱤᱠ ᱮ ᱠᱚᱲᱟ ᱞᱮᱠᱟᱱ ᱠᱚᱲᱟ ᱡᱩᱫᱤ ᱵᱟᱢ ᱦᱩᱭᱩᱜᱼᱟ ᱵᱟᱹᱦᱩ ᱡᱩᱫᱤ ᱟᱢᱟᱜ ᱠᱚᱱᱴᱨᱚᱞ ᱨᱮ ᱵᱟᱢ ᱫᱚᱦᱚ ᱫᱟᱲᱮᱣᱟᱭᱟ ᱛᱟᱦᱚᱞᱮ ᱫᱚ ᱚᱠᱟ ᱞᱮᱠᱟ ᱫᱚᱢ ᱠᱚᱲᱟᱭᱮᱱᱟ
ᱚᱱᱟ ᱜᱮᱥᱮ
ᱦᱳᱭ
ᱟᱫᱚ ᱡᱩᱫᱤ ᱟᱡ ᱡᱩᱫᱤ ᱮᱴᱟᱜ ᱢᱚᱱᱮᱛᱮ ᱮᱴᱟᱜ ᱦᱚᱲ ᱡᱩᱫᱤ ᱠᱩᱥᱤᱭᱟᱠᱚᱣᱟᱭ ᱛᱟᱦᱚᱞᱮ ᱚᱱᱟ ᱵᱮᱥ ᱠᱟᱛᱷᱟ ᱦᱮᱸ ᱨᱚᱲ ᱟᱠᱚᱣᱟᱭ ᱪᱟᱞᱟᱜ ᱮᱢᱟᱱ ᱱᱚᱜᱼᱟᱭ ᱟᱹᱞᱤᱧ ᱫᱚ ᱠᱟᱹᱢᱤ ᱞᱤᱧ ᱪᱟᱞᱟᱜᱼᱟ ᱥᱮ
ᱟᱫᱚ ᱦᱮᱸ ᱦᱮᱸ ᱦᱮᱸ ᱱᱮᱛᱟᱨ ᱫᱚ ᱚᱱᱠᱟ ᱜᱮ ᱧᱮᱞᱚᱜᱚᱜ ᱠᱟᱱᱟ᱾ ᱠᱟᱱ ᱜᱮᱭᱟ
ᱟᱹᱞᱤᱧ ᱦᱚᱸ ᱩᱱᱫᱚ ᱪᱮᱫ ᱮᱴᱟᱜ ᱮᱴᱟᱜᱞᱤᱧ ᱟᱹᱜᱩ ᱮᱢᱟᱱ ᱠᱚᱣᱟ ᱚᱱᱛᱮ ᱠᱷᱚᱱ ᱜᱮ᱾
ᱚ ᱛᱟᱦᱚᱞᱮ ᱫᱚ ᱩᱱᱤ ᱦᱚᱸᱭ ᱪᱟᱞᱟᱜᱼᱟ ᱟᱹᱵᱮᱱ ᱦᱚᱸᱵᱮᱱ ᱟᱹᱜᱩ ᱠᱚᱣᱟ᱾ ᱱᱚᱝᱠᱟ ᱞᱮᱠᱟ ᱫᱚ ᱪᱤᱠᱟᱹ ᱜᱟᱱᱚᱜᱼᱟ ᱟᱹᱵᱮᱱ ᱩᱱᱤᱜᱮ ᱫᱚᱦᱚᱭ ᱦᱩᱭᱩᱜ ᱛᱟᱵᱮᱱᱟ ᱟᱨ ᱩᱱᱤ ᱦᱚᱸ ᱟᱵᱮᱱ ᱴᱷᱮᱱ ᱛᱟᱦᱮᱸ ᱦᱩᱭᱩᱜᱼᱟ ᱛᱚᱵᱮ ᱨᱮᱜᱮ ᱥᱮ ᱱᱤᱝᱠᱟᱹ ᱫᱚ ᱥᱚᱢᱟᱡᱽ ᱫᱚᱵᱤᱱ ᱰᱩᱵᱟᱹᱣ ᱫᱚ ᱟᱹᱵᱤᱱ ᱫᱚ᱾
ᱵᱟᱝᱜᱮ ᱡᱟᱦᱟᱸᱭ ᱟᱹᱞᱤᱧ ᱥᱮᱫ ᱠᱷᱚᱱ ᱫᱚ ᱱᱚᱣᱟ ᱡᱮ ᱟᱹᱞᱤᱧ ᱡᱟᱦᱟᱸᱞᱤᱧ ᱠᱩᱥᱤᱭᱟᱭ ᱩᱱᱤ ᱡᱩᱫᱤ ᱮᱴᱟᱜ ᱦᱚᱲ ᱡᱩᱫᱤ ᱠᱩᱥᱤᱭᱟᱠᱚᱣᱟᱭ ᱟᱹᱞᱤᱧ ᱫᱚ ᱩᱱᱤᱞᱤᱧ ᱟᱲᱟᱜ ᱜᱤᱰᱮᱭᱟ ᱟᱹᱞᱤᱧ ᱩᱱᱤᱞᱤᱧ ᱵᱟᱝᱞᱤᱧ ᱡᱩᱨᱤᱭᱟ ᱟᱹᱞᱤᱧ ᱞᱤᱧ ᱠᱷᱚᱡᱚᱜᱼᱟ ᱡᱮ ᱟᱡ ᱠᱩᱥᱤ ᱛᱮ ᱛᱟᱦᱮᱸᱱ ᱢᱟ᱾
ᱦᱮᱸ ᱦᱮᱸ
ᱟᱡ ᱡᱩᱫᱤ ᱥᱤᱵᱤᱞ ᱢᱚᱱᱮ ᱠᱚ ᱞᱤᱧᱟᱹ ᱛᱟᱦᱮᱸᱫ ᱢᱮᱱ ᱮᱱᱠᱷᱟᱱ ᱵᱷᱟᱹᱞᱤ ᱠᱟᱛᱷᱟ ᱟᱡ ᱡᱩᱫᱤ ᱟᱡ ᱫᱚ ᱵᱟᱭ ᱠᱩᱥᱤᱣᱟᱹᱞᱤᱧᱟ ᱟᱫᱚ ᱪᱮᱫ ᱴᱷᱤᱠ ᱜᱮᱭᱟ ᱢᱟ ᱮᱱᱠᱷᱟᱱ ᱪᱟᱞᱟᱜ ᱢᱮ ᱵᱮᱥᱛᱮ ᱛᱟᱦᱮᱸᱱ ᱢᱮ
ᱦᱳᱭ ᱦᱳᱭ ᱟᱭᱟᱜ ᱠᱩᱥᱤ ᱞᱮᱠᱟ ᱟᱡ
ᱟᱨ ᱟᱹᱞᱤᱧ ᱫᱚ ᱢᱮᱱᱟᱜ ᱞᱤᱧ ᱜᱮᱭᱟ ᱟᱹᱞᱤᱧᱟᱜ ᱫᱚ ᱪᱮᱫ ᱳᱭ ᱵᱟᱨ ᱴᱟᱠᱟ ᱨᱮᱱᱟᱜ ᱡᱤᱣᱤ ᱠᱟᱱ ᱛᱟᱹᱞᱤᱧᱟ
ᱟᱨ ᱟᱨ ᱛᱟᱦᱚᱞᱮ ᱩᱱᱤᱭᱟᱜ ᱫᱚ ᱛᱤᱱᱟᱹᱜ ᱴᱟᱠᱟ ᱨᱮᱱᱟᱜ ᱡᱤᱣᱤ ᱛᱟᱭ
ᱩᱱᱤᱭᱟᱜ ᱫᱚ ᱟᱭᱢᱟ ᱜᱟᱱ ᱜᱮ ᱫᱟᱢᱚᱜ ᱛᱟᱭᱟ ᱟᱹᱞᱤᱧᱟᱜ ᱫᱚ ᱵᱟᱨ ᱴᱟᱠᱟ ᱨᱮᱱᱟᱜ ᱡᱤᱣᱤ ᱠᱟᱱ ᱛᱤᱧᱟᱹ ᱛᱮᱦᱮᱧ ᱢᱮᱱᱟᱜ ᱞᱤᱧᱟᱹ ᱜᱟᱯᱟ ᱵᱟᱹᱱᱩᱜ ᱞᱤᱧᱟᱹ
ᱟᱨ ᱩᱱᱤ ᱫᱚ ᱪᱤᱠᱟᱹ ᱛᱮᱦᱮᱧ ᱢᱮᱱᱟᱭᱟ ᱜᱟᱯᱟ ᱢᱮᱭᱟᱝ ᱛᱤᱱᱟᱹᱜ ᱫᱤᱱᱮ ᱛᱟᱦᱮᱸᱱᱟ ᱩᱱᱤ ᱦᱚᱸ ᱛᱮᱦᱮᱧ ᱢᱮᱱᱟᱭᱟ ᱜᱟᱯᱟ ᱵᱟᱱᱩᱭ ᱡᱚᱛᱚ ᱦᱚᱲ ᱜᱮᱵᱚᱱ ᱥᱚᱢᱟᱱ ᱜᱮᱭᱟ
ᱩᱱᱤ ᱫᱚ ᱛᱟᱦᱮᱸᱱ ᱜᱮᱭᱟᱭ ᱮᱱᱠᱷᱟᱱ ᱫᱚ ᱩᱱᱤ ᱫᱚ ᱜᱤᱫᱽᱨᱟᱹ ᱡᱚᱝᱟᱭ ᱩᱱᱤ ᱫᱚ ᱜᱤᱫᱽᱨᱟᱹ ᱠᱚᱭ ᱦᱟᱨᱟ ᱠᱚᱣᱟᱭ ᱦᱟᱨᱟ ᱵᱩᱼ
ᱚ ᱟᱨ ᱟᱹᱵᱮᱱ ᱟᱹᱵᱮᱱ ᱨᱮᱱ ᱫᱚ ᱜᱤᱫᱽᱨᱟᱹ ᱫᱚ ᱟᱹᱵᱤᱱ ᱨᱮᱱ ᱫᱚ ᱵᱟᱠᱚ ᱛᱟᱦᱮᱸᱱᱟ ᱵᱟᱝ
ᱟᱫᱚ ᱵᱟᱝᱞᱤᱧ ᱵᱟᱯᱞᱟᱜ ᱫᱚ ᱟᱹᱞᱤᱧ ᱡᱩᱫᱤ ᱞᱤᱧ ᱢᱚᱱᱮᱭᱟ
ᱚ ᱚᱱᱟ ᱦᱚᱸ ᱴᱷᱤᱠ
ᱩᱱᱤᱭᱟᱜ ᱩᱱᱤᱭᱟᱜ ᱟᱹᱞᱤᱧ ᱫᱚ ᱩᱱᱤᱭᱟᱜ ᱪᱤᱱᱛᱟᱹ ᱛᱮᱜᱮ ᱛᱟᱦᱟᱸᱜ ᱞᱤᱧ ᱰᱩᱵᱩᱡ ᱛᱟᱦᱮᱸᱱᱟ ᱥᱮ
ᱵᱟᱝᱟ ᱚᱱᱠᱟ ᱚᱱᱠᱟ ᱚᱱᱠᱟ ᱢᱤᱫᱴᱟᱝ ᱵᱟᱝ ᱪᱤᱱᱛᱟᱹ ᱛᱟᱦᱮᱸᱩᱱᱩ ᱡᱩᱫᱤ ᱫᱟᱲᱮᱭᱟᱜᱼᱟ ᱟᱨ ᱢᱤᱫᱴᱟᱝ ᱛᱟᱦᱚᱞᱮ ᱟᱵᱮᱱ ᱪᱮᱫᱟᱜ ᱵᱟᱵᱮᱱ ᱫᱟᱲᱮᱭᱟᱜᱼᱟ ᱛᱚ ᱦᱚ ᱟᱹᱵᱮᱱ ᱠᱤ ᱮᱠᱞᱟ ᱵᱮᱱ ᱛᱟᱦᱮᱸᱱᱟ ᱮᱠᱞᱟ ᱫᱚ ᱡᱤᱭᱚᱱ ᱠᱷᱟᱸᱰᱟᱣ ᱫᱚ ᱵᱟᱝ ᱜᱟᱱᱚᱜᱼᱟ
ᱡᱤᱭᱚᱱ ᱠᱷᱟᱸᱰᱟᱣ ᱫᱚ ᱮᱱᱠᱷᱟᱱ ᱵᱟᱝ ᱜᱟᱱᱚᱜᱼᱟ ᱢᱮᱱᱠᱷᱟᱱ ᱟᱵᱮᱱ
ᱜᱟᱱ ᱫᱚ ᱜᱟᱱᱚᱜᱼᱟ ᱟᱫᱚ ᱟᱛᱳ ᱴᱚᱞᱟ ᱠᱚᱨᱮᱱ ᱦᱚᱲ ᱠᱚ ᱨᱚᱲᱟᱠᱚ ᱪᱮᱫ ᱠᱚᱪᱚ ᱱᱟᱦᱟᱸᱜ ᱟᱹᱵᱮᱱ ᱤᱫᱤ ᱠᱟᱛᱮᱫ
ᱟᱵᱮᱱ ᱡᱩᱫᱤ ᱩᱱᱠᱩᱣᱟᱜ ᱠᱟᱛᱷᱟ ᱛᱮᱵᱮᱱ ᱪᱟᱞᱟᱜᱼᱟ ᱟᱹᱵᱤᱱᱟᱜ ᱥᱚᱝᱥᱟᱨ ᱫᱚ ᱛᱤᱥ ᱦᱚᱸ ᱵᱟᱝ ᱪᱟᱞᱟᱜ ᱛᱟᱹᱵᱤᱱᱟ
ᱵᱟᱝᱟ ᱦᱚᱲᱟᱜ ᱠᱷᱟᱛᱷᱟ ᱛᱮ ᱪᱟᱞᱟᱣ ᱞᱮᱱᱠᱷᱟᱱ ᱫᱚ ᱵᱟᱝ ᱜᱟᱱᱚᱜᱼᱟ ᱟᱫᱚ ᱮᱱᱦᱚᱸ ᱠᱤᱪᱷᱩ ᱨᱮᱦᱚᱸ ᱫᱚᱠᱚ ᱟᱸᱡᱚᱢ ᱦᱩᱭᱩᱜ ᱜᱮᱭᱟ
ᱟᱛᱳ ᱦᱚᱲ ᱢᱟᱛᱚ ᱟᱭᱢᱟ ᱞᱮᱠᱟᱱ ᱠᱚ ᱞᱟᱹᱭᱟ ᱢᱤᱫ ᱦᱚᱲᱮ ᱞᱟᱹᱭᱟ ᱡᱮ ᱦᱮᱸ ᱱᱩᱭ ᱟᱫᱚ ᱵᱟᱭ ᱟᱹᱜᱩᱭᱮᱫ ᱠᱚᱣᱟ ᱟᱨ ᱢᱤᱫ ᱦᱚᱲᱮ ᱞᱟᱹᱭᱟ ᱡᱮ ᱦᱮᱸ ᱱᱩᱭ ᱟᱹᱜᱩ ᱠᱟᱛᱮ ᱟᱨᱚ ᱠᱤ ᱫᱚᱦᱚ ᱫᱟᱲᱮᱣᱟᱭᱟᱭ ᱟᱫᱚ ᱚᱠᱚᱭᱟᱜ ᱠᱟᱛᱷᱟ ᱵᱮᱱ ᱟᱸᱡᱚᱢᱟ
ᱦᱟᱣ ᱦᱳᱭ ᱱᱚᱝᱠᱟ ᱦᱚᱸᱠᱚ ᱞᱟᱹᱭᱟ ᱡᱮ ᱟᱭᱟᱜ ᱜᱮ ᱜᱟᱹᱞᱛᱤ ᱢᱮᱱᱟᱜ ᱠᱷᱟᱹᱛᱤᱨ ᱜᱮ ᱵᱟᱝᱠᱚ ᱛᱟᱦᱮᱱ ᱠᱟᱱᱟ ᱟᱡ ᱜᱮ ᱵᱟᱭ ᱥᱤᱵᱤᱞᱟᱠᱚ ᱠᱟᱱ ᱠᱷᱟᱹᱛᱤᱨ ᱵᱟᱝᱠᱚ ᱛᱟᱦᱮᱱ ᱠᱷᱟᱱ ᱱᱤᱝᱠᱟᱹ ᱦᱚᱠᱚ ᱨᱚᱲ ᱜᱮᱭᱟ
ᱦᱳᱭ ᱟᱫᱚ ᱩᱱᱠᱩ ᱛᱚ ᱵᱟᱝᱠᱚ ᱵᱟᱲᱟᱭᱟ ᱥᱮ ᱡᱮ ᱟᱹᱞᱤᱧ ᱞᱤᱧ ᱪᱮᱫ ᱞᱤᱧ ᱪᱤᱠᱟᱹᱭᱮᱫᱟ ᱥᱮ ᱪᱮᱫ
ᱦᱳᱭ ᱦᱳᱭ ᱦᱮᱸ ᱚᱲᱟᱜ ᱵᱷᱤᱛᱤᱨ ᱨᱮ ᱥᱮ ᱥᱚᱝᱥᱟᱨ ᱨᱮ ᱪᱮᱫ ᱪᱤᱠᱟᱹ ᱟᱠᱟᱱᱟ ᱵᱟᱝ ᱪᱤᱠᱟᱹ ᱟᱠᱟᱱᱟ ᱚᱲᱟᱜ ᱨᱮᱱᱟᱜ ᱨᱮᱱᱟᱜ ᱠᱟᱛᱷᱟ ᱫᱚ ᱵᱟᱭᱨᱮ ᱦᱚᱲ ᱫᱚ ᱪᱤᱠᱟᱹ ᱠᱚ ᱵᱩᱡᱟ
ᱟᱛᱳ ᱦᱳᱭᱛᱚ ᱚᱱᱟ ᱛᱚ ᱟᱛᱳ ᱦᱚᱲ ᱛᱚ ᱥᱚᱝᱥᱟᱨ ᱫᱚ ᱵᱟᱝᱠᱚ ᱪᱟᱞᱟᱣ ᱛᱟᱹᱵᱤᱱᱟ ᱥᱮ ᱚᱱᱟᱼᱫᱚ ᱟᱹᱵᱤᱱ ᱛᱮᱜᱮ ᱪᱟᱞᱟᱣ ᱞᱟᱜᱟᱣᱵᱤᱱᱟ
ᱟᱹᱵᱤᱱ ᱜᱮᱵᱮᱱ ᱪᱟᱞᱟᱣᱮᱜᱼᱟ ᱩᱱᱠᱩ ᱫᱚ ᱪᱤᱠᱟ ᱠᱚ ᱵᱩᱡᱟ
ᱚᱱᱟ ᱛᱚ ᱟᱹᱛᱩ ᱦᱚᱲ ᱫᱚ ᱞᱟᱹᱭ ᱜᱮᱠᱚ ᱫᱟᱲᱮᱭᱟᱜᱼᱟ
ᱦᱳᱭ ᱩᱱᱠᱩᱣᱟᱜ ᱫᱚ ᱢᱚᱪᱟ ᱠᱟᱛᱷᱟ ᱜᱮ ᱩᱱᱠᱩᱣᱟᱜ ᱢᱚᱪᱟ ᱫᱚ ᱚᱦᱚᱵᱮᱱ ᱮᱥᱮᱫ ᱠᱮᱭᱟ
ᱦᱮᱸ ᱛᱟᱦᱞᱮ ᱟᱹᱵᱤᱱᱟᱜ ᱠᱷᱚᱵᱚᱨ ᱫᱚ ᱪᱮᱫ ᱞᱟᱹᱭᱵᱤᱱ
ᱟᱹᱞᱤᱧᱟᱜ ᱠᱷᱚᱵᱚᱨ
ᱦᱮᱸ
ᱟᱹᱞᱤᱧᱟᱜ ᱠᱷᱚᱵᱚᱨ ᱫᱚ ᱪᱮᱫ ᱞᱤᱧ ᱞᱟᱹᱭᱟ ᱤᱱᱠᱟᱹ ᱞᱮᱠᱟᱜᱮ ᱪᱮᱫ ᱫᱤᱥᱚᱢ ᱫᱩᱱᱭᱟ ᱨᱮ ᱡᱟᱦᱟᱸ ᱪᱟᱞᱟᱜ ᱠᱟᱱᱟ ᱚᱱᱠᱟ ᱜᱮ ᱟᱹᱞᱤᱧᱟᱜ ᱠᱷᱚᱵᱚᱨ ᱫᱚ
ᱦᱮᱸ ᱦᱮᱸ ᱛᱟᱦᱚᱞᱮ ᱵᱮᱥ ᱵᱟᱲᱟ ᱜᱮᱭᱟᱵᱤᱱ ᱛᱚ
ᱦᱮᱸ ᱟᱹᱞᱤᱧ ᱫᱚ ᱵᱮᱥ ᱵᱟᱲᱟ ᱜᱮ
ᱦᱳᱭ ᱚᱱᱠᱟᱜᱮ ᱵᱮᱥ ᱵᱮᱲᱟᱜ ᱜᱮ ᱛᱟᱦᱮᱸ ᱵᱟᱲᱟᱜ ᱵᱤᱱ ᱢᱮᱱᱠᱷᱟᱱ ᱪᱤᱱᱛᱟᱹ ᱫᱚ ᱟᱞᱚᱵᱤᱱ ᱪᱤᱱᱛᱟᱹ ᱵᱟᱲᱟᱭᱟ
ᱪᱤᱱᱛᱟᱹ ᱫᱚ ᱵᱟᱝ ᱦᱩᱭᱩᱜᱼᱟ ᱪᱤᱱᱛᱟᱹ ᱫᱚ ᱦᱩᱭᱩᱜ ᱜᱮᱭᱟ ᱵᱟᱨᱭᱟ ᱜᱤᱫᱽᱨᱟᱹ ᱢᱮᱱᱟᱜ ᱠᱤᱱ ᱛᱟᱹᱞᱤᱧᱟ
ᱟᱪᱪᱷᱟ ᱪᱷᱟ ᱪᱷᱟ ᱟᱭᱢᱟ ᱜᱮᱠᱤᱱ ᱦᱟᱨᱟ ᱮᱢᱟᱱ ᱠᱟᱱᱟ
ᱦᱮᱸ ᱦᱮᱸ ᱢᱤᱫᱴᱟᱝ ᱫᱚ ᱢᱚᱬᱮ ᱥᱮᱨᱢᱟ ᱟᱨ ᱢᱤᱫᱴᱟᱝ ᱫᱚ ᱢᱤᱫ ᱥᱮᱨᱢᱟ
ᱦᱩᱸ ᱛᱟᱦᱚᱞᱮ ᱟᱵᱤᱱ ᱦᱚᱜ ᱱᱟ ᱠᱚ ᱱᱤᱭᱮ ᱪᱮᱫ ᱵᱤᱱ ᱞᱟᱹᱭᱟ ᱱᱮᱛᱟᱨ ᱡᱮ ᱦᱸ ᱟᱭᱢᱟ ᱜᱟᱱ ᱟᱹᱞᱤᱧ ᱵᱟᱹᱦᱩ ᱠᱩᱲᱤ ᱜᱮᱞᱤᱧ ᱧᱮᱞᱮᱫ ᱠᱚᱣᱟ ᱡᱮ ᱰᱟᱺᱜᱩᱣᱟᱹ ᱠᱚᱲᱟ ᱥᱟᱛᱮᱜ ᱠᱚ ᱠᱩᱥᱤᱭᱟᱠᱚ ᱠᱟᱱᱟ ᱟᱹᱵᱤᱱ ᱚᱱᱟ ᱱᱤᱭᱮ ᱪᱮᱫ ᱵᱤᱱ ᱞᱟᱹᱭᱟ
ᱵᱟᱝᱟ ᱵᱟᱝᱼᱟ ᱚᱱᱟ ᱫᱚ ᱪᱮᱫ ᱫᱚ ᱟᱢᱤᱧ ᱛᱚ ᱢᱮᱱᱟᱭ ᱛᱟᱢᱟ ᱡᱩᱨᱤᱯᱟᱹᱨᱤ ᱜᱤᱫᱟᱹᱨ ᱯᱤᱫᱟᱹᱨ ᱢᱮᱱᱟᱜ ᱛᱟᱢᱟ ᱦᱟᱱᱦᱟᱨ ᱦᱚᱧᱦᱟᱨ ᱢᱮᱱᱟᱜ ᱠᱚᱛᱟᱢᱟ ᱩᱱᱟᱹᱜ ᱵᱷᱟᱜᱤ ᱥᱚᱝᱥᱟᱨ ᱛᱟᱦᱮᱱ ᱛᱩᱞᱩᱡ ᱟᱨ ᱢᱤᱫ ᱥᱚᱝᱥᱟᱨ ᱨᱮᱫᱚ ᱪᱮᱫᱟᱜ ᱥᱮᱸᱜᱮᱞ ᱫᱚᱢ ᱡᱩᱞᱟᱜᱼᱟ ᱟᱢ ᱫᱚ ᱩᱱᱤᱭᱟᱜ ᱦᱚᱸᱛᱚ ᱢᱤᱫᱟᱝ
ᱦ
ᱩᱱᱤᱭᱟᱜ ᱦᱚᱸᱛᱚ ᱢᱤᱫᱴᱟᱝ ᱤᱪᱪᱷᱟᱹ ᱢᱮᱱᱟᱜ ᱛᱟᱭᱟ ᱵᱟᱹᱦᱩ ᱜᱤᱫᱽᱨᱟᱹ ᱟᱛᱮ ᱛᱟᱦᱮᱱᱟᱭ ᱟᱢ ᱫᱚ ᱩᱱᱤ ᱴᱷᱮᱱᱮᱢ ᱟᱢ ᱢᱤᱫᱴᱟᱱ ᱰᱟᱹᱜᱩᱣᱟᱹ ᱠᱚᱲᱟ ᱥᱟᱶᱢ ᱜᱟᱛᱮ ᱟᱢ ᱟᱢ ᱩᱱᱤ ᱴᱷᱮᱱᱮᱢ ᱪᱟᱞᱟᱣ ᱫᱟᱲᱮᱭᱟᱜᱼᱟ ᱥᱮ ᱩᱱᱤ ᱟᱢᱮ ᱤᱫᱤ ᱢᱮᱛᱮ ᱥᱮ ᱦᱟᱹᱱᱠᱩ ᱟᱢ ᱠᱚ ᱵᱷᱟᱜᱮᱭᱟᱢᱟ
ᱚᱱᱟ ᱜᱮᱛᱚ ᱟᱞᱤᱧ ᱵᱟᱝᱞᱤᱧ ᱵᱩᱡ ᱫᱟᱲᱮᱭᱟᱜ ᱠᱟᱱᱟ ᱥᱮ
ᱦᱩᱸ
ᱟᱭᱢᱟ ᱜᱟᱱ ᱜᱮᱞᱤᱧ ᱧᱮᱞ ᱟᱠᱟᱜ ᱠᱚᱣᱟ ᱚᱱᱠᱟ ᱡᱮ ᱩᱢ ᱟᱡᱨᱮᱱ ᱡᱩᱨᱤ ᱛᱟᱦᱮᱱ ᱛᱩᱞᱩᱡ ᱮᱴᱟᱜ ᱮᱴᱟᱜ ᱥᱟᱛᱮ ᱩᱱᱤ ᱨᱚᱯᱚᱲ ᱭᱟ᱾
ᱦᱮᱸ ᱱᱤᱝᱠᱟᱹ ᱧᱮᱞᱚᱜ ᱠᱟᱱ ᱜᱮᱭᱟ ᱟᱫᱚ ᱱᱤᱭᱟᱹ ᱫᱚ ᱦᱟᱜ ᱵᱟᱝ ᱴᱷᱤᱠᱟ ᱟᱫᱚ ᱢᱮᱱᱠᱷᱟᱱ ᱵᱟᱠᱚ ᱵᱩᱡᱷᱟᱹᱣᱮᱼᱟ ᱥᱮ ᱟᱞᱮ ᱠᱩᱲᱤ ᱦᱚᱯᱚᱱ ᱜᱮ ᱱᱟᱦᱟᱜ ᱵᱟᱝᱞᱮ ᱵᱩᱡᱷᱟᱹᱣᱮᱼᱟ ᱠᱚ ᱨᱚᱯᱚᱲ ᱠᱟᱱ ᱜᱮᱭᱟ
ᱦᱳᱭ ᱚᱱᱟ ᱫᱚ ᱚᱱᱟ ᱫᱚ ᱫᱳᱥ ᱫᱚ ᱚᱠᱚᱭᱭᱟᱜ ᱦᱩᱭᱩᱜᱼᱟ ᱚᱱᱟ ᱠᱚᱲᱟ ᱜᱤᱫᱽᱨᱟᱹᱣᱟᱜ ᱦᱩᱭᱩᱜᱼᱟ ᱥᱮ ᱠᱩᱲᱤ ᱜᱤᱫᱽᱨᱟᱹᱣᱟᱜ
ᱚᱱᱮᱠᱚ ᱢᱮᱱᱫᱚ ᱤᱭᱟᱹ ᱛᱷᱟᱭᱚ ᱫᱚ ᱢᱤᱫ ᱛᱮᱫᱚ ᱫᱚ ᱵᱟᱝ ᱥᱟᱰᱮᱭᱟ ᱚᱱᱠᱟᱜᱮ ᱦᱟᱹᱱᱤ ᱡᱩᱫᱤ ᱵᱟᱭ ᱞᱟᱹᱭᱟ ᱟᱨ ᱱᱩᱭ ᱡᱩᱫᱤ ᱵᱟᱭ ᱨᱮᱵᱮᱱᱟ ᱥᱮ ᱱᱩᱭ ᱡᱩᱫᱤ ᱵᱟᱭ ᱞᱟᱹᱭᱟ ᱦᱟᱹᱱᱤ ᱵᱟᱭ ᱨᱮᱵᱮᱱ ᱱᱤ ᱱᱤᱱᱝᱠᱟᱹ ᱨᱮᱫᱚᱚ ᱵᱟᱝ ᱜᱟᱱᱚᱜ-ᱟ ᱛᱚ ᱚᱱᱟ ᱫᱚ ᱵᱟᱱᱟ ᱦᱚᱲ ᱟᱨᱫᱚ ᱯᱚᱨ ᱜᱚᱴᱟ ᱛᱮᱜᱮ ᱦᱩᱭᱩ ᱟᱠᱟᱱ ᱠᱷᱟᱹᱛᱤᱨ ᱚᱱᱠᱟ ᱫᱚ ᱦᱩᱭᱩᱜ ᱠᱟᱱᱟ
ᱦᱳᱭ ᱟᱫᱚ ᱚᱸᱰᱮ ᱫᱚ ᱫᱳᱥ ᱫᱚ ᱚᱠᱚᱭᱟᱜ ᱠᱚ ᱥᱟᱵ ᱛᱟᱭᱟ ᱢᱤᱫ ᱦᱚᱲᱟᱜ ᱜᱮᱠᱚ ᱥᱟᱵ ᱛᱟᱭᱟᱼᱼ ᱥᱮ ᱵᱟᱨ ᱦᱚᱲᱟᱜ ᱫᱚ ᱵᱟᱝᱠᱚ ᱥᱟᱵ ᱛᱟᱹᱠᱤᱱᱟ
ᱦᱳᱭ ᱦᱳᱭ
ᱡᱮᱢᱚᱱ ᱟᱹᱞᱤᱧ ᱞᱤᱧ ᱟᱸᱡᱚᱢ ᱠᱟᱫᱟ
ᱟᱢ ᱟᱹᱵᱤᱱ ᱡᱩᱫᱤ ᱵᱮᱱ ᱰᱟᱹᱝᱜᱩᱭᱟᱹ ᱜᱮᱭᱟ ᱟᱵᱮᱱ ᱵᱟᱹᱦᱩ ᱠᱩᱲᱤ ᱥᱟᱶ ᱪᱮᱫᱟᱜ ᱵᱮᱱ ᱠᱟᱛᱷᱟᱜᱼᱟ ᱟᱨ ᱵᱟᱹᱦᱩ ᱠᱩᱲᱤ ᱦᱚᱞᱤᱧ ᱢᱮᱱᱟ ᱟᱹᱵᱤᱱᱤᱡ ᱫᱚᱼᱼ ᱡᱩᱨᱤᱯᱟᱹᱨᱤ ᱢᱮᱱᱟᱭ ᱛᱟᱵᱤᱱᱟ ᱛᱟᱦᱚᱞᱮ ᱟᱵᱮᱱ ᱰᱟᱹᱝᱜᱩᱣᱟᱹ ᱠᱚᱲᱟ ᱥᱟᱶ ᱪᱮᱫᱟᱜ ᱵᱮᱱᱼᱼ